ᱦᱮᱞᱳ
ᱦᱮᱸ ᱦᱮᱞᱳ
ᱦᱮᱸᱻ ᱡᱚᱦᱟᱨ ᱜᱮ ᱜᱚᱝᱠᱮ?.
ᱦᱮᱸ ᱡᱚᱦᱟᱨ ᱜᱮ ᱡᱚᱦᱟᱨ ᱜᱮ᱾
ᱚ ᱟᱫᱚ ᱫᱟᱠᱟ ᱠᱚᱫᱚ ᱵᱤᱹᱧ ᱡᱚᱢ ᱵᱟᱲᱟ ᱠᱮᱫᱟ ᱥᱮ ᱟᱹᱣᱨᱤᱭᱼᱟ?.
ᱦᱮᱸ ᱦᱮᱸ ᱡᱚᱢ ᱵᱟᱲᱟ ᱦᱩᱭᱱᱟ ᱛᱚ ᱟᱵᱮᱱ ᱜᱮ?.
ᱦᱮᱸ ᱟᱹᱞᱤᱧ ᱦᱚᱸ ᱡᱚᱢ ᱵᱟᱲᱟ ᱠᱮᱫᱟᱞᱤᱧ ᱟᱹᱰᱤ ᱮᱱᱟᱱ ᱮᱱᱟᱱ ᱨᱮᱜᱮᱞᱤᱧ ᱡᱚᱢ ᱟᱠᱟᱫᱟ᱾
ᱟᱪᱪᱷᱟ ᱟᱪᱪᱷᱟ ᱦᱮᱸ ᱡᱟᱹᱨᱱᱟᱜ ᱠᱟᱛᱷᱟ ᱜᱮᱛᱚ ᱚᱱᱟ ᱢᱟ ᱛᱮᱦᱮᱧ ᱢᱟ ᱯᱟᱨᱚᱢᱮᱱᱟ ᱦᱚ ᱜᱟᱯᱟ ᱤᱭᱚᱹ ᱦᱚᱞᱟ ᱢᱟ ᱯᱟᱨᱚᱢᱮᱱᱟ ᱛᱮᱦᱤᱧ ᱡᱮᱹᱥᱮ ᱮᱫ ᱛᱟᱸᱦᱮ ᱵᱟᱝ ᱟᱹᱰᱤᱜᱟᱱ ᱵᱟᱡᱟᱣ ᱜᱚᱫ ᱱᱟ ᱵᱟᱝ
ᱠᱮᱱ ᱵᱟᱡᱟᱭ ᱜᱚᱜ ᱮᱱᱟ᱾ ᱟᱫᱚ ᱜᱚᱝᱠᱮ ᱪᱮᱫ ᱞᱮᱠᱟ ᱱᱟᱯᱟᱭ ᱜᱮᱛᱚ ᱢᱮᱱᱟᱜ ᱟᱠᱟᱫ ᱵᱤᱱᱟ᱾
ᱦᱮᱸ ᱱᱤᱭᱟᱹ ᱜᱷᱟᱹᱲᱤᱡ ᱫᱚ ᱱᱟᱯᱟᱭ ᱞᱟᱹᱭ ᱞᱮᱠᱷᱟᱱ ᱦᱚᱸ ᱵᱟᱝ ᱜᱟᱱᱚᱜᱼᱟ ᱟᱫᱚ ᱮᱱᱛᱮ ᱱᱟᱥᱮ ᱫᱟᱜ ᱨᱮ ᱞᱚᱦᱚᱛ ᱦᱩᱭ ᱞᱮᱱᱟ ᱛᱚ ᱟᱫᱚ ᱤᱱᱟᱹ ᱤᱭᱟᱹ ᱛᱮᱜᱮ ᱠᱟᱹᱴ ᱮ ᱢᱟᱫᱟ ᱵᱟᱲᱟ ᱟᱨ ᱚᱱᱟ ᱥᱟᱶᱛᱮ ᱨᱩᱣᱟ ᱦᱚᱸ ᱦᱮᱸᱥᱮ ᱚ ᱟᱹᱵᱤᱱ ᱜᱮ ᱚᱠᱟ ᱞᱮᱠᱟ ᱢᱮᱱᱟᱜ ᱵᱤᱱ
ᱟᱹᱞᱤᱧ ᱫᱚ ᱱᱟᱯᱟᱭ ᱜᱮ ᱢᱮᱱᱟᱜ ᱟᱠᱟᱫ ᱞᱤᱧᱟ ᱟᱹᱞᱤᱧ ᱫᱚ ᱚᱱᱠᱟ ᱢᱟᱱᱮ ᱫᱟᱜ ᱨᱮᱫᱚ ᱟᱣᱨᱤ ᱩᱰᱩᱠ ᱦᱩᱭᱩᱜ ᱟᱱᱟ
ᱟᱪᱪᱷᱟ ᱟᱪᱪᱷᱟ ᱚᱱᱛᱮ ᱨᱚᱦᱚᱭ ᱠᱤ ᱵᱟᱝ ᱦᱩᱭ ᱠᱟᱱᱟ ᱪᱮᱹᱫ ᱵᱟᱵᱤᱱ ᱞᱚᱹᱦᱚᱫ ᱠᱟᱱᱟ᱾
ᱨᱚᱦᱚᱭ ᱫᱚ ᱜᱚᱝᱠᱮ ᱟᱹᱞᱤᱧ ᱫᱚ ᱱᱤᱛᱚᱜ ᱦᱚᱸ ᱯᱚᱹᱴᱷᱩᱣᱟᱹ ᱠᱟᱱ ᱜᱮᱭᱟ ᱞᱤᱧ ᱟᱨ ᱚᱱᱠᱟ ᱢᱟᱱᱮ ᱚᱲᱟᱜ ᱠᱚᱥᱱ ᱫᱚ ᱪᱟᱞᱟᱣ ᱫᱚ ᱪᱟᱞᱟᱣ ᱦᱩᱭ ᱟᱠᱟᱱ ᱜᱮ ᱛᱟᱦᱮᱸᱱ ᱢᱟᱱᱮ ᱚᱱᱠᱟ ᱫᱟᱜ ᱵᱟᱭ ᱫᱟᱜ ᱟᱠᱟᱫᱟ ᱛᱚᱲᱟ ᱠᱚᱫᱚ ᱢᱟᱱᱮ ᱮᱨ ᱠᱚᱦᱚᱸ ᱮᱨ ᱦᱩᱭ ᱟᱠᱟᱱᱟ᱾ ᱛᱟᱯᱚᱨᱮ ᱠᱷᱮᱛ ᱠᱚᱦᱚᱸ ᱯᱟᱲᱟᱜ ᱦᱩᱭ ᱟᱠᱟᱱᱟ ᱵᱷᱤᱛᱟᱹ ᱠᱚᱦᱚᱸ ᱢᱟᱜ ᱦᱩᱭ ᱟᱠᱟᱱᱟ ᱟᱫᱚ ᱨᱚᱦᱚᱭ ᱞᱮᱠᱟ ᱢᱟᱱᱮ ᱚᱱᱠᱟ ᱫᱚ ᱫᱟᱜ ᱫᱚ ᱟᱨᱤ ᱡᱚᱢᱟᱜ ᱟᱛᱚ ᱚᱱᱟ ᱠᱷᱟᱹᱛᱤᱨ ᱢᱟᱱᱮ ᱦᱮᱸᱻ ᱟᱹᱩᱨᱤ ᱞᱮ ᱨᱚᱦᱚᱭᱟ᱾
ᱠᱟᱹᱢᱤ ᱡᱚᱠᱷᱚᱱ ᱞᱟᱜᱟ-ᱟ ᱛᱟᱦᱚᱞᱮ ᱚᱲᱟᱜ ᱥᱮᱫ ᱵᱟᱵᱤᱱ ᱪᱟᱞᱟᱜᱼᱟ ᱛᱟᱭᱛᱚ
ᱦᱳᱭ ᱦᱳᱭ ᱦᱳᱭ
ᱦᱮᱸ ᱱᱤᱭᱟᱛᱤ ᱪᱟᱞᱟᱣ ᱦᱚᱸ ᱫᱚᱨᱠᱟᱨᱟ ᱟᱫᱚ ᱮᱱᱛᱮ ᱚᱞᱚᱜ ᱯᱟᱲᱦᱟᱣ ᱥᱟᱶᱛᱮ ᱟᱵᱚᱣᱟᱜ ᱟᱹᱡᱚᱢ ᱦᱚ ᱢᱮᱱᱟᱜ ᱠᱟᱫᱟ ᱮᱱᱛᱮ ᱚᱱᱟ ᱠᱚᱦᱚᱸ ᱠᱚᱨᱟᱣ ᱞᱟᱹᱠᱛᱤ ᱠᱟᱱᱟ ᱦᱮᱸ ᱵᱟᱝ
ᱦᱳᱭ ᱟᱫᱚ ᱚᱱᱟ ᱠᱚᱦᱚᱸ ᱵᱟᱝ ᱥᱮᱬᱟ ᱞᱮᱠᱷᱟᱱ ᱛᱚ ᱥᱩᱫᱷᱩ ᱚᱞᱚᱜ ᱯᱟᱲᱦᱟᱜ ᱥᱮᱬᱟ ᱞᱮᱠᱷᱟᱱ ᱛᱚ ᱵᱟᱝ ᱜᱟᱱᱚᱜ ᱠᱟᱱᱟ ᱡᱚᱛᱚᱣᱟᱜ ᱜᱮ ᱥᱮᱬᱟ ᱫᱚᱨᱠᱟᱨ
ᱟᱫᱚ ᱚᱱᱟ ᱦᱩᱭᱩᱜ ᱠᱟᱱᱟ ᱡᱟᱦᱟᱸ ᱞᱮᱠᱟ ᱚᱞᱚᱜ ᱯᱟᱲᱦᱟᱣ ᱨᱟᱹᱥᱠᱟᱹ ᱧᱚᱜ ᱵᱤᱱ ᱥᱮᱬᱟᱭᱮᱫᱼᱟ ᱚᱱᱟᱦᱚᱸ ᱠᱟᱹᱢᱤ ᱟᱨᱮ ᱡᱟᱦᱟᱸ ᱱᱟᱜ ᱡᱤᱱᱤᱥ ᱨᱮᱜᱮ ᱠᱤᱱᱛᱩ ᱟᱹᱲᱤᱥ ᱵᱟᱝ ᱜᱟᱱᱚᱜᱼᱟ ᱦᱮᱸ ᱵᱟᱝ ᱟᱫᱚ ᱮᱱᱛᱮᱱ ᱛᱚᱵᱮᱱᱟ ᱚᱱᱟ ᱡᱤᱱᱤᱥᱴᱟᱜ ᱱᱤᱯᱷᱩᱴ ᱵᱷᱟᱵ ᱛᱮᱵᱤᱱ ᱥᱮᱬᱟ ᱧᱚᱜ ᱫᱟᱲᱮᱭᱟᱜᱼᱟ
ᱱᱤ ᱠᱷᱩᱫ
ᱟᱫᱚ ᱮᱱᱛᱮ ᱟᱵᱤᱱ ᱡᱩᱫᱤ ᱚᱱᱟ ᱯᱟᱲᱦᱟᱣ ᱦᱳ ᱠᱤᱢᱵᱟ ᱛᱮ ᱡᱟᱦᱟᱸ ᱱᱚᱜ ᱠᱟᱹᱢᱤ ᱠᱟᱹᱥᱱᱤ ᱨᱮᱱᱟᱜ ᱠᱟᱛᱷᱟ ᱵᱤᱱ ᱞᱟᱭ-ᱮᱫᱼᱟ ᱟᱹᱰᱤ ᱜᱟᱱ ᱞᱟᱭ ᱟᱠᱚ ᱫᱷᱮᱸᱴ ᱠᱟᱹᱢᱤᱭᱟᱢ ᱪᱮᱫ ᱥᱤᱛᱩᱝ ᱟᱲᱤᱥᱜᱮ ᱟᱨᱮ ᱵᱟᱵᱟ ᱟᱨᱮ ᱚᱱᱟ ᱢᱤᱫ ᱫᱷᱟᱣ ᱜᱮᱢ ᱠᱟᱹᱢᱤᱭᱟ ᱪᱤᱠᱟᱹ ᱟᱠᱟᱱᱟ ᱛᱟᱣᱨᱮᱦᱚ ᱢᱤᱫ ᱫᱤᱱ ᱛᱟᱦᱮᱱᱤᱡ ᱜᱮ ᱦᱮᱸ ᱵᱟᱝ ᱦᱳᱭ ᱟᱨ ᱮᱱᱛᱮ ᱚᱱᱟ ᱠᱟᱹᱢᱤ ᱛᱮᱫᱚ ᱵᱟᱹᱲᱤᱡ ᱫᱚ ᱵᱟᱝ ᱚᱱᱟ ᱫᱚ ᱟᱯᱱᱟᱨ ᱱᱤᱣᱹᱜᱤᱢ ᱠᱟᱹᱢᱤᱭᱮᱫᱼᱟ ᱦᱳᱭ ᱚᱱᱟ ᱠᱚ ᱦᱩᱭ ᱞᱮᱠᱷᱟᱱ ᱦᱟᱯᱮᱱ ᱫᱤᱱᱨᱮ ᱡᱚᱢ ᱧᱩ ᱧᱟᱢᱟ ᱦᱮᱸ ᱵᱟᱝ
ᱦᱳᱭ ᱦᱳᱭ ᱦᱳᱭ ᱟᱫᱚ ᱦᱮᱸ ᱦᱮᱸ ᱦᱮᱸ ᱟᱫᱚ ᱡᱚᱛᱚ ᱦᱚᱲᱜᱮ ᱡᱩᱫᱤ ᱱᱚᱝᱠᱟ ᱡᱩᱫᱤ ᱵᱟᱠᱚ ᱠᱟᱹᱢᱤᱭᱟ ᱛᱟᱦᱚᱞᱮ ᱠᱷᱟᱱ ᱫᱚ ᱟᱨ ᱞᱟᱡᱽ ᱫᱚ ᱚᱠᱟᱨᱮ ᱵᱟᱠᱷᱟᱱ ᱫᱚ ᱢᱟᱱᱮ ᱡᱚᱢ ᱧᱩ ᱚᱠᱟᱨᱮᱵᱚᱱ ᱧᱟᱢᱟ ᱛᱟᱦᱚᱞᱮ
ᱮᱠᱟᱞ ᱮᱠᱟᱞ
ᱟᱫᱚ ᱪᱟᱥᱵᱟᱥ ᱢᱟᱱᱮ ᱪᱟᱥᱵᱟᱥ ᱡᱩᱫᱤ ᱵᱟᱵᱚ ᱠᱚᱨᱟᱣ-ᱟ ᱛᱟᱦᱚᱞᱮ ᱫᱚ ᱡᱚᱢ ᱧᱩ ᱵᱟᱵᱚ ᱧᱟᱢᱟ ᱾
ᱮᱠᱫᱚᱢ ᱮᱠᱫᱚᱢ ᱛᱟᱦᱚᱞᱮ ᱛᱚ ᱚᱱᱮ ᱠᱟᱛᱷᱟ ᱨᱮ ᱢᱮᱱᱟᱜ ᱟᱥᱮ ᱡᱟᱦᱟᱸ ᱛᱤᱱᱟᱹᱜ-ᱟ ᱪᱟᱠᱨᱤ ᱵᱟᱹᱠᱨᱤ ᱪᱚᱸᱣᱟᱱ ᱡᱟᱦᱟᱸ ᱛᱤᱱᱟᱹᱜ ᱜᱮ ᱢᱤᱫᱴᱟᱱ ᱡᱟᱦᱟᱸ ᱛᱤᱱᱟᱹᱜ ᱩᱱᱠᱩ ᱟᱵᱚᱨᱮᱱ ᱪᱟᱹᱥᱤᱵᱟᱹᱥᱤ ᱦᱚᱯᱚᱱ ᱢᱮᱱᱟᱜ ᱠᱟᱜ ᱠᱚᱣᱟ ᱥᱮ ᱪᱟᱹᱥᱤᱵᱟᱹᱥᱤ ᱦᱚᱲ ᱢᱮᱱᱟᱜ ᱠᱚᱣᱟ ᱢᱮᱱ ᱠᱷᱟᱱ ᱩᱱᱠᱩ ᱫᱚ ᱢᱟᱱᱱᱚᱛᱟ ᱮᱢ ᱱᱤᱦᱟᱹᱛᱤ ᱜᱮ ᱫᱚᱨᱠᱟᱨ ᱢᱮᱱᱟᱜ ᱟᱠᱟᱫᱟ ᱪᱮᱫᱟᱜ ᱵᱟᱝᱢᱟ ᱟᱵᱚ ᱪᱟᱹᱠᱨᱤ ᱵᱟᱹᱠᱨᱤ ᱠᱟᱛᱮᱜ ᱨᱮᱦᱚᱸ ᱡᱩᱫᱤ ᱚᱱᱟ ᱯᱷᱚᱥᱚᱞ ᱠᱚ ᱵᱟᱝ ᱦᱩᱭᱩᱜᱼᱟ ᱵᱟᱝ ᱪᱮᱫ ᱵᱚᱱ ᱡᱚᱢᱟ ᱪᱮᱫ ᱵᱚᱱ ᱡᱚᱢᱟ
ᱪᱮᱫ ᱵᱚ ᱡᱚᱢᱟ ᱚᱱᱟᱜᱮ ᱚᱱᱟᱜᱮ
ᱱᱚᱣᱟ ᱴᱟᱜ ᱜᱮ ᱵᱚᱦᱚᱜ ᱨᱮ ᱯᱟ. ᱭᱞᱟ. ᱫᱚᱦᱚ ᱫᱚᱨᱠᱟᱨᱟ ᱟᱫᱚ ᱪᱮᱫᱟᱜ ᱛᱟᱦᱚᱞᱮ ᱮᱱᱛᱮ ᱠᱟᱹᱢᱤ ᱛᱮᱫᱚᱧ ᱞᱟᱡᱟᱜᱼᱟ ᱵᱟᱹᱧ ᱞᱟᱡᱟᱜᱼᱟ ᱦᱮᱸ ᱵᱟᱝ ᱦᱚᱭ ᱦᱳᱭ ᱠᱟᱨᱚᱱ ᱡᱩᱫᱤ ᱠᱟ. ᱢᱤ ᱠᱟᱥᱱᱤ ᱠᱟᱛᱮ ᱤᱧ ᱱᱚᱣᱟ ᱟᱫ ᱡᱷᱚᱛᱚᱢ ᱢᱟᱨᱟᱝ ᱢᱟᱨᱟᱝ ᱦᱚᱲ ᱠᱚ ᱚᱱᱟ ᱟᱵᱚ- ᱟᱜ ᱪᱟᱣᱞᱮ ᱠᱚ ᱠᱚ ᱠᱤᱨᱤᱧ ᱟᱹᱠᱷᱨᱤᱧ ᱮᱫᱼᱟ ᱦᱮᱸ ᱵᱟᱝ ᱮᱱᱛᱮ ᱦᱮᱸ ᱛᱟᱦᱚᱞᱮ
ᱟᱫᱚ ᱦᱳᱭ ᱦᱳᱭ ᱟᱫᱚ ᱜᱚᱢᱠᱮ ᱟᱯᱮ ᱚᱱᱛᱮ ᱫᱚ ᱢᱟᱱᱮ ᱥᱮᱨᱢᱟ ᱨᱮᱭ ᱫᱚ ᱛᱤᱱᱟᱹᱜ ᱫᱷᱟᱣ ᱪᱟᱥ ᱦᱩᱭᱩᱜᱼᱟ
ᱦᱮᱸ ᱟᱞᱮ ᱱᱚᱛᱮ ᱱᱟᱜ ᱵᱟᱨ ᱡᱚᱠᱷᱚᱡ ᱜᱮᱞᱮ ᱪᱟᱥᱟ ᱟᱞᱮ ᱫᱚ ᱢᱟᱱᱮ ᱟᱱᱟᱡ ᱠᱚᱛᱮ ᱥᱮ ᱦᱩᱲᱩ ᱪᱟᱣᱞᱮ ᱠᱚᱨᱮ ᱫᱚ ᱦᱩᱭᱩᱜᱼᱟ ᱦᱳᱭ ᱮᱱᱛᱮ ᱦᱳᱭ ᱟᱫᱚ ᱟᱯᱮ ᱚᱱᱛᱮ ᱜᱮ ᱚᱠᱟᱞᱮᱠᱟ
ᱟᱞᱮ ᱱᱚᱛᱮ ᱫᱚ ᱢᱟᱱᱮ ᱥᱮᱬᱟ ᱪᱟᱥ ᱫᱚ ᱦᱩᱭᱩᱜ ᱠᱟᱱᱟ ᱱᱚᱜᱼᱚᱭ ᱡᱟᱹᱯᱩᱫ ᱫᱤᱱ ᱜᱮ ᱱᱟᱜ
ᱦᱚᱭ
ᱟᱫᱚ ᱟᱞᱮ ᱱᱚᱛᱮ ᱦᱚᱸ ᱢᱟᱱᱮ ᱫᱟᱜ ᱨᱮᱱᱟᱜ ᱚᱱᱠᱟ ᱢᱟᱱᱮ ᱤᱭᱟᱹ ᱫᱚ ᱵᱟᱹᱪᱩᱜ ᱟᱠᱟᱫᱟ ᱮᱸᱴᱠᱮᱴᱚᱬᱮ ᱧᱚᱜ ᱜᱮ ᱢᱮᱱᱟᱜ ᱟᱠᱟᱫᱟ ᱟᱫᱚ ᱦᱚᱭ ᱟᱨ ᱥᱩᱨ ᱠᱚᱨᱮ ᱦᱚᱸ ᱠᱳᱱᱳ ᱤᱭᱟᱹ ᱦᱚᱸ ᱵᱟᱱᱩᱜ ᱟᱠᱟᱫᱟ ᱛᱚ ᱱᱚᱝᱠᱟ ᱜᱟᱰᱟ ᱠᱚᱦᱚᱸ ᱵᱟᱱᱩᱜ ᱟᱠᱟᱫᱟ
ᱦᱩᱸ
ᱚᱱᱟ ᱠᱷᱟᱹᱛᱤᱨ ᱢᱟᱱᱮ ᱟᱨ ᱱᱚᱝᱠᱟ ᱥᱚᱨᱠᱟᱨ ᱛᱚᱨᱚᱯᱷ ᱠᱷᱚᱱ ᱫᱚ ᱟᱞᱮ ᱯᱟᱥᱮᱨ ᱟ. ᱛᱩ ᱠᱚᱨᱮ ᱠᱚ ᱮᱢ ᱠᱟᱜ ᱠᱚᱣᱟ ᱥᱚᱨᱠᱟᱨ ᱛᱚᱨᱚᱯᱷ ᱱᱚᱜ ᱚᱭ ᱱᱚᱝᱠᱟ ᱫᱟᱜ ᱵᱮᱵᱚᱥᱛᱷᱟ ᱠᱚ ᱮᱢ ᱠᱟᱜ ᱠᱚᱣᱟ
ᱦᱚᱭ ᱦᱚᱭ
ᱚ ᱟᱨ ᱟᱞᱮ ᱫᱚ ᱟᱹᱣᱨᱤ ᱞᱮ ᱡᱚᱢᱟ ᱱᱟᱦᱟᱜ ᱟᱫᱚ ᱚᱱᱠᱟ ᱚᱱᱟ ᱠᱷᱟᱛᱤᱨ ᱛᱮ ᱢᱟᱱᱮ ᱟᱞᱮ ᱫᱚ ᱢᱟᱱᱮ ᱚᱱᱠᱟ ᱪᱟᱥ ᱫᱚ ᱵᱟᱝ ᱦᱩᱭᱩᱜᱼᱟ
ᱟᱪᱪᱷᱟ ᱟᱪᱪᱷᱟ ᱟᱫᱚ ᱮᱱᱛᱮ ᱦᱮᱸ ᱟᱫᱚ ᱟᱹᱞᱤᱧ ᱞᱤᱧ ᱞᱟᱹᱭᱟ ᱡᱮ ᱱᱚᱜᱼᱚᱭ ᱪᱮᱫ ᱵᱮᱱ ᱞᱟᱹᱭ ᱠᱮᱫᱼᱟ ᱡᱮ ᱮᱴᱟᱜ ᱟᱛᱳ ᱠᱚᱨᱮ ᱫᱚᱠᱚ ᱮᱢ ᱠᱟᱜ ᱦᱚᱛᱚ ᱱᱚᱜᱚᱭ ᱱᱚᱣᱟ ᱠᱚᱯᱮ ᱧᱮᱞᱮᱫ ᱜᱮ ᱫᱚ ᱚᱞᱚᱜ ᱯᱟᱲᱦᱟᱜ ᱠᱚᱲᱟ ᱠᱩᱲᱤ ᱠᱚ ᱢᱮᱱᱟᱜ ᱠᱟᱜ ᱟ. ᱛᱩ ᱠᱚᱨᱮ ᱜᱟᱛᱮ ᱠᱚ ᱫᱩᱲᱩᱵ ᱢᱤᱫ ᱠᱟᱛᱮ ᱠᱟᱛᱮ ᱱᱚᱣᱟ ᱠᱚ ᱨᱚᱯᱚᱲ ᱠᱟᱛᱮ ᱥᱟᱞᱟ ᱜᱚᱴᱟᱭ ᱯᱮ ᱚᱱᱟ ᱫᱚᱵᱚᱱ ᱵᱟᱲᱟᱭᱟ ᱥᱤᱠᱠᱷᱤᱛᱚ ᱠᱟᱱᱟ ᱵᱚᱱ ᱢᱟᱱᱮ ᱟᱵᱚ ᱫᱚᱵᱚᱱ ᱵᱟᱲᱟᱭᱟ ᱡᱮ ᱪᱤᱠᱟ ᱞᱮᱠᱟ ᱛᱮ ᱛᱮ ᱦᱚᱠ ᱟᱹᱭᱫᱟᱹᱨ ᱦᱟᱛᱟᱣ ᱦᱩᱭᱩᱜᱼᱟ ᱦᱮᱸ ᱵᱟᱝ ᱛᱟᱦᱚᱞᱮ ᱚᱱᱟ ᱚᱱᱟ ᱞᱮᱠᱟᱛᱮ ᱟᱵᱚ ᱠᱟᱹᱢᱤ ᱵᱚᱱ ᱮᱦᱚᱵ ᱢᱟ ᱛᱚ ᱚᱱᱠᱟ ᱠᱟᱛᱮ ᱜᱮ ᱛᱚᱵᱮᱱᱟᱭ ᱟᱵᱚ ᱴᱷᱮᱱ ᱦᱤᱡᱩᱜᱼᱟ ᱟᱵᱚ ᱡᱩᱫᱤ ᱟᱵᱚᱣᱟᱜ ᱞᱟᱡ ᱨᱮᱸᱜᱮᱡ ᱵᱟᱵᱚᱱ ᱞᱟᱹᱭ ᱥᱚᱫᱚᱨᱟ ᱵᱟᱝ
ᱛᱟᱦᱚᱞᱮ ᱫᱚ ᱚᱠᱚᱭ ᱮᱢᱟᱢᱟ ᱦᱚᱭ ᱦᱚᱭ
ᱦᱚᱭ ᱟᱫᱚ ᱚᱱᱟ ᱠᱚᱫᱚ ᱵᱟᱰᱟᱭ ᱫᱚᱨᱠᱟᱨᱚᱜᱼᱟ ᱦᱮᱸ ᱵᱟᱝ᱾
ᱟᱫᱚ ᱜᱚᱝᱠᱮ ᱱᱚᱜ-ᱚᱭ ᱛᱚ ᱱᱚᱜ-ᱚᱭ ᱱᱤᱛᱚᱜ ᱢᱟᱱᱮ ᱥᱚᱨᱠᱟᱨ ᱢᱟ ᱯᱟᱞᱴᱟᱣ ᱠᱟᱱ ᱛᱟᱵᱚᱱᱟᱭ᱾
ᱦᱮᱸ
ᱱᱤᱛᱚᱜ ᱱᱟᱣᱟ ᱟᱫᱚ ᱱᱚᱜᱼᱚᱭ ᱱᱤᱛᱚᱜ ᱱᱟᱣᱟ ᱱᱟᱦᱟᱜ ᱪᱮᱥᱴᱟ ᱦᱩᱭᱩᱜ ᱠᱟᱱᱟ ᱱᱟᱦᱟᱜ᱾ ᱪᱮᱫ ᱞᱮᱠᱟ ᱛᱮ ᱧᱟᱢᱚᱜ-ᱟ ᱛᱟᱨ ᱯᱚᱨᱮ ᱤᱭᱟᱹ ᱦᱩᱭᱩᱜ-ᱟ᱾
ᱦᱚᱭ ᱟᱹᱞᱤᱧ ᱱᱚᱣᱟ ᱜᱮᱞᱤᱧ ᱞᱟᱹᱭᱟ ᱟᱯᱮ ᱠᱚᱴᱷᱮᱱ᱾ ᱡᱟᱛᱮ ᱯᱮ ᱡᱟᱢ ᱢᱟ ᱟᱹᱰᱤ ᱩᱥᱟᱹᱨᱟᱭ ᱜᱮ ᱠᱤᱱᱛᱩ ᱚᱱᱟ ᱟᱹᱨᱡᱤ ᱥᱟᱠᱟᱢ ᱠᱚ ᱟᱯᱮ ᱚᱯᱤᱥ ᱥᱮ ᱟᱹᱰᱤ ᱞᱚᱜᱚᱱ ᱫᱷᱟᱨᱟ ᱟᱯᱮ ᱚᱱᱟ ᱠᱚ ᱡᱚᱢᱟᱭ ᱛᱟᱵᱚᱱ ᱯᱮ ᱦᱮᱸ ᱵᱟᱝ᱾ ᱟᱨ ᱢᱤᱫ ᱫᱷᱟᱣ ᱵᱟᱝ ᱦᱩᱭ ᱞᱮᱱᱟ ᱵᱟᱨ ᱫᱷᱟᱣ ᱵᱟᱨ ᱫᱷᱟᱣ ᱵᱟᱝ ᱦᱩᱭᱩᱜ ᱯᱮ ᱫᱷᱟᱣ᱾ ᱡᱚᱢᱟ ᱠᱟᱜ ᱵᱷᱮᱛ ᱨᱮᱜᱮ ᱛᱟᱦᱮᱸ ᱦᱩᱭᱩᱜ ᱛᱟᱵᱚᱱᱟ᱾ ᱟᱵᱚ ᱧᱮᱞ ᱟᱠᱟᱫ ᱵᱚᱱ ᱡᱟᱦᱟᱸ ᱛᱤᱱᱟᱹᱜ ᱦᱚᱠ ᱮᱡᱤᱱ ᱟᱵᱚᱣᱟᱜ, ᱢᱮᱱᱠᱷᱟᱱ ᱮᱜᱱᱤ ᱛᱮ ᱫᱚ ᱵᱟᱝ ᱠᱚ ᱮᱢ ᱠᱟᱫ ᱵᱚᱱᱟ᱾ ᱦᱳᱭ ᱚᱱᱟ ᱵᱚᱱ ᱞᱟᱹᱲᱦᱟᱹᱭ ᱠᱟᱫᱟᱦᱳᱭ ᱰᱤᱯᱩᱴᱮᱥᱚᱱ ᱵᱚᱱ ᱫᱚᱦᱚ ᱟᱠᱟᱜᱼᱟ᱾ ᱚᱱᱠᱟᱱᱟᱜ ᱠᱤᱪᱷᱩ ᱢᱟᱫᱽᱫᱷᱚᱢ ᱛᱚᱵᱮᱱᱟᱠᱚ ᱮᱢ ᱠᱟᱜ ᱵᱚᱱᱟ ᱦᱮᱸᱵᱟᱝ
ᱦᱚᱭ ᱦᱚᱭ ᱦᱚᱭ ᱟᱫᱚ ᱜᱚᱢᱠᱮ ᱦᱮᱸᱪᱤᱴᱷᱤ ᱥᱟᱠᱟᱢ ᱠᱚᱫᱚ ᱮᱢ ᱫᱚ ᱮᱢ ᱦᱩᱭ ᱠᱟᱱᱟ ᱟᱫᱚ ᱚᱱᱟ ᱫᱚ ᱡᱟᱦᱟᱸ ᱟᱸᱻ ᱟᱛᱩ ᱨᱮ ᱞᱟᱹᱜᱤᱫ, ᱟᱹᱛᱩ ᱨᱮᱫᱚ ᱠᱚ ᱡᱩᱛ ᱟᱠᱟᱫᱟ᱾ ᱟᱫᱚ ᱱᱚᱝᱠᱟ ᱵᱟᱹᱫᱽ ᱵᱟᱹᱭᱦᱟᱹᱲ ᱠᱚᱨᱮ ᱫᱚ ᱟᱹᱣᱨᱤ ᱮᱢ ᱦᱩᱭᱩᱜ-ᱟ ᱛᱚ, ᱚᱱᱟ ᱠᱷᱟᱹᱛᱤᱨ ᱟᱹᱣᱨᱤ ᱠᱚ ᱮᱢᱟ ᱱᱟᱦᱟᱜ᱾
ᱟᱪᱪᱷᱟ ᱟᱪᱪᱷᱟ ᱢᱚᱡ ᱢᱮᱱᱟᱜ ᱵᱮᱱᱟᱛᱚ᱾
ᱦᱚᱭ ᱛᱚ ᱢᱟᱱᱮ ᱟᱹᱛᱩ ᱨᱮ ᱞᱟᱹᱭᱤᱴ ᱠᱚ ᱤᱭᱟᱹ ᱭᱮᱫ ᱛᱟᱦᱮᱸᱫ ᱛᱚ ᱚᱱᱮ ᱪᱮᱫ ᱮᱸᱻ ᱚᱸᱻ ᱢᱤᱫᱴᱟᱝ ᱤᱥᱠᱩᱞ ᱠᱤ ᱤᱥᱠᱩᱞ ᱠᱚ ᱦᱤᱡᱩᱜ ᱠᱟᱱ ᱛᱟᱦᱮᱸᱫ᱾ ᱥᱮ ᱵᱩᱫ ᱠᱮ ᱵᱩᱫ, ᱦᱮᱸ ᱚᱱᱮ ᱩᱱ ᱥᱚᱢᱚᱡ ᱢᱟᱱᱮ ᱤᱭᱟᱹ ᱦᱩᱭ ᱠᱟᱱ ᱛᱟᱦᱮᱸᱫ᱾
ᱟᱪᱪᱷᱟ ᱟᱫᱚ ᱜᱚᱢᱠᱮ ᱱᱚᱣᱟ ᱠᱚᱫᱚ ᱱᱤᱦᱟᱹᱛ ᱜᱮ ᱫᱚᱨᱠᱟᱨᱟ ᱠᱟᱨᱚᱱ ᱟᱵᱚ ᱡᱩᱫᱤ ᱵᱚᱱ ᱧᱮᱞᱟ ᱢᱤᱫᱴᱮᱱ ᱟᱛ ᱟᱛᱳ ᱨᱮ ᱛᱟᱦᱟᱸ ᱟᱨ ᱢᱤᱫᱴᱮᱝ ᱴᱚᱞᱟ ᱨᱮ ᱫᱟᱜ ᱛᱤᱱᱟᱹᱜ ᱞᱟᱹᱠᱛᱤ ᱢᱮᱱᱟᱜ ᱟᱠᱟᱫᱟ ᱦᱮᱵᱟᱝ ᱛᱚᱵᱮ ᱱᱟᱥᱮ ᱢᱤᱫᱴᱟᱝ ᱮᱸ ᱥᱩᱠ ᱥᱟᱱᱛᱤ ᱛᱮ ᱡᱤᱭᱚᱱ ᱠᱚ ᱠᱷᱟᱸᱰᱟᱣ ᱫᱟᱲᱮᱜ-ᱟ᱾ ᱛᱚ ᱫᱟᱜ ᱛᱚ ᱚᱛᱚᱱᱛᱚ ᱫᱚᱨᱠᱟᱨᱟ ᱛᱚ ᱦᱟ, ᱱᱚ ᱱᱚᱛᱮ ᱫᱚ ᱚᱱᱮ ᱵᱟᱠᱚ ᱞᱟᱹᱭᱟ ᱫᱟᱜ ᱨᱮᱜᱮ ᱡᱤᱣᱤ ᱫᱚ ᱵᱟᱝ ᱦᱳᱭ ᱚᱱᱟᱛᱮ ᱮᱱᱛᱮ ᱚᱱᱟ ᱠᱷᱟᱹᱛᱤᱨ ᱫᱟᱜ ᱫᱚ ᱱᱤᱦᱟᱹᱛ ᱜᱮ ᱫᱚᱨᱠᱟᱨᱟ᱾
ᱟᱨ ᱟᱵᱚᱣᱟᱜ, ᱦᱚᱸᱭ ᱟᱵᱚ ᱢᱟᱱᱢᱚ ᱦᱚᱛᱚ ᱛᱚ ᱢᱟᱱᱮ ᱫᱟᱜ ᱠᱷᱚᱱ, ᱜᱮᱵᱚᱱ ᱤᱭᱟᱹ ᱟᱠᱟᱱᱟ ᱛᱚ᱾
ᱦᱚᱭ ᱦᱚᱭ ᱦᱚᱭ᱾ ᱦᱮᱸᱛᱚ ᱵᱚᱭᱦᱟ ᱟᱫᱚ ᱱᱟᱦᱟᱜ ᱡᱩᱫᱤ ᱵᱚᱱ ᱧᱮᱞᱟ ᱦᱟᱜ ᱢᱟᱱᱮ ᱥᱮᱫᱟᱭ ᱥᱮᱫ ᱡᱩᱫᱤ ᱵᱩᱱ ᱪᱟᱞᱟᱜ-ᱟ ᱥᱮ᱾ ᱛᱟᱦᱚᱞᱮ ᱚᱱᱟ ᱡᱟᱦᱟᱸ ᱟᱵᱩ ᱢᱤᱫᱴᱟᱝ ᱟᱛᱩ᱾ ᱦᱩᱸ ᱪᱤᱭᱟᱹ ᱞᱟᱦᱟᱨᱮ ᱦᱩᱭ ᱥᱮ ᱪᱤᱠᱟᱹ ᱠᱮᱭᱟ ᱠᱟ ᱵᱟᱲᱟᱭᱟᱵᱮᱱ᱾ ᱚᱸᱰᱮ ᱧᱮᱞ ᱠᱮᱭᱟ ᱠᱚ ᱡᱮ ᱩᱱᱤᱭᱟᱜ ᱯᱚᱨᱤᱥᱛᱷᱤᱛᱤ ᱪᱮᱫ ᱞᱮᱠᱟ᱾ ᱚᱸᱰᱮ ᱠᱚ ᱦᱳᱭ ᱚᱠᱟ ᱟᱹᱛᱩ ᱥᱤᱭᱟᱹ ᱨᱮᱱᱟᱜ ᱵᱮᱯᱟᱨ ᱛᱟᱦᱮᱸ ᱞᱮᱱᱟ ᱞᱟᱦᱟ ᱛᱮᱫᱚ᱾ ᱦᱮᱸ ᱤᱱᱟᱹ ᱯᱚᱨᱮ ᱨᱮ ᱱᱚᱜ-ᱚᱭ ᱡᱮᱢᱚᱱ ᱟᱵᱮᱱᱟᱜ ᱟᱯᱮᱭᱟᱜ ᱟᱹᱛᱩ᱾ ᱚᱱᱟ ᱦᱚᱸ ᱠᱤᱱᱛᱩ ᱢᱤᱫ ᱥᱩᱢᱟᱹᱭ ᱫᱚ ᱯᱮ ᱪᱤᱭᱟᱹᱞᱮᱜᱼᱟ ᱤᱱᱟᱸ ᱛᱚᱵᱮ ᱱᱟᱜ ᱚᱸᱰᱮ ᱯᱮ ᱵᱚᱥᱚᱵᱟᱥ ᱮᱫᱟ᱾ ᱚᱱᱠᱟ ᱠᱟᱛᱮᱜ ᱞᱟᱦᱟ ᱛᱮᱫᱚ ᱠᱤᱱᱛᱩ ᱟᱸ ᱟᱵᱚᱣᱟᱜ ᱡᱟᱦᱟᱸ ᱟᱛ ᱪᱤᱭᱟᱹ ᱡᱤᱱᱤᱥᱴᱟᱜ ᱛᱟᱦᱮᱸ ᱞᱮᱱᱟ᱾ ᱚᱱᱰᱮ ᱟᱥᱛᱮ ᱟᱥᱛᱮ ᱛᱮ ᱩᱱᱟᱹᱜ ᱜᱟᱱ ᱯᱮ ᱛᱟᱸᱦᱮᱭᱱᱟ ᱛᱟᱯᱮ ᱩᱱᱟᱹᱜ ᱜᱟᱱᱟ ᱯᱮ ᱚᱱᱟ ᱠᱷᱚᱱᱟᱜ ᱡᱟᱹᱥᱛᱤᱭ ᱱᱟᱯᱮ ᱚᱱᱠᱟ ᱛᱮ ᱫᱚ ᱵᱚᱝᱥᱚ ᱵᱤᱥᱛᱟᱨ ᱦᱩᱭ᱾ ᱦᱚᱭ ᱟᱫᱚ ᱮᱱᱛᱮᱫ ᱫᱟᱜ ᱨᱮᱱᱟᱜ ᱥᱩᱵᱤᱫᱷᱟ ᱧᱮᱞ ᱠᱟᱛᱮ ᱦᱚᱸᱭ᱾ ᱟᱢ ᱠᱟᱹᱴᱤᱡ ᱤᱡ ᱱᱩᱣᱟ ᱠᱚᱨᱮ ᱯᱩᱨᱟᱹᱜ-ᱟ ᱦᱮᱸᱥᱮ, ᱦᱳᱭ᱾
ᱦᱚᱭ ᱦᱳᱭ ᱟᱫᱚ ᱱᱚᱜ-ᱚᱭ ᱛᱚ ᱱᱚᱜ-ᱚᱭ ᱱᱟᱶᱟ ᱤᱭᱟᱹ ᱵᱚᱞᱚᱣ ᱠᱟᱱᱟ ᱱᱟᱦᱟᱜ ᱱᱤᱭᱮ ᱮᱨ ᱯᱚᱨᱮ ᱚᱠᱟ᱾ ᱮᱢ ᱫᱚ ᱮᱢ ᱦᱩᱭ ᱠᱟᱱᱟ ᱱᱟᱦᱟᱜ ᱢᱤᱫᱴᱟᱝ ᱫᱚ᱾
ᱦᱩᱸᱦᱩᱸ
ᱟᱫᱚ ᱚᱱᱟ ᱠᱩ ᱞᱟᱹᱭ ᱩᱪᱩ ᱠᱟᱫᱟ ᱟᱨ ᱢᱤᱫᱴᱟᱝ ᱮᱢ ᱦᱩᱭᱩᱜ ᱟᱱᱟ ᱛᱟᱭᱱᱚᱢ ᱛᱮ ᱚᱱᱟ ᱫᱚ᱾
ᱟᱪᱪᱷᱟ ᱟᱪᱪᱷᱟ ᱟᱪᱪᱷᱟ᱾ ᱟᱪᱷᱟ ᱜᱚᱝᱠᱮ ᱦᱚᱸᱜ-ᱚᱭ ᱡᱮ᱾ ᱟᱨ ᱢᱮᱱ ᱮᱫᱟ ᱱᱤᱛᱚᱜ ᱞᱤᱧ ᱯᱟᱲᱦᱟᱜ ᱠᱟᱱᱟ ᱛᱚ ᱮᱱᱛᱮ ᱚᱸᱻ ᱱᱤᱛᱚᱜ ᱫᱚ ᱛᱤᱱᱟᱹᱜ ᱟᱸ ᱤᱭᱟᱹ ᱨᱮᱵᱤᱱ ᱯᱟᱲᱦᱟᱜ ᱠᱟᱱᱟ ᱱᱤᱛᱚᱜ ᱫᱚ
ᱟᱨ ᱱᱤᱛᱚᱜ ᱫᱚ ᱢᱟᱱᱮ ᱟᱹᱞᱤᱧ ᱟᱜ ᱫᱚ ᱥᱮᱠᱮᱱᱰ ᱤᱭᱟᱨ ᱪᱟᱞᱟᱜ ᱠᱟᱱ ᱛᱟᱞᱤᱧᱟ᱾
ᱟᱪᱪᱷᱟ ᱚᱠᱟ ᱠᱚᱞᱮᱡᱽ ᱨᱮᱜᱮ ᱥᱮ ᱤᱭᱩᱱᱤᱵᱷᱟᱨᱥᱤᱴᱤ
ᱮᱸ ᱠᱚᱞᱮᱡᱽ ᱨᱮ ᱠᱚᱞᱮᱡᱽ ᱨᱮ
ᱟᱪᱪᱷᱟ ᱟᱪᱪᱷᱟ ᱵᱮᱥ ᱵᱮᱥ ᱱᱤᱦᱟᱹᱛ ᱫᱚᱨᱠᱟᱨᱟ ᱱᱟᱦᱟᱜ ᱡᱩᱜᱽ ᱨᱮ ᱟᱻ ᱚᱞᱚᱜ ᱯᱟᱲᱦᱟᱣ ᱛᱤᱱᱟᱹᱜ ᱤᱧᱯᱚᱴᱮᱱ ᱠᱟᱱᱟ ᱚᱱᱟ ᱫᱚ
ᱦᱚᱸ ᱦᱚᱸ ᱦᱚᱸ
ᱵᱟᱰᱟᱭ ᱧᱟᱢ ᱫᱟᱲᱮᱭᱟᱜ ᱠᱟᱱᱟ ᱦᱮᱸ ᱵᱟᱝ
ᱟᱹᱰᱤ ᱜᱟᱱ ᱜᱮ ᱟᱹᱰᱤ ᱜᱟᱱ ᱜᱮ ᱡᱩᱫᱤ ᱟᱵᱚᱣᱟᱜ ᱛᱚ ᱱᱤᱛᱚᱜ ᱫᱚ ᱡᱷᱚᱛᱚᱣᱟᱜ ᱜᱮ ᱰᱤᱡᱤᱴᱟᱞ ᱡᱩᱜᱽ ᱠᱟᱱ ᱛᱟᱵᱚᱱᱟ᱾
ᱦᱚᱸᱜ
ᱦᱚᱸᱭ ᱟᱫᱚ ᱚᱱᱟ ᱠᱚᱦᱚᱸ ᱵᱟᱢ ᱥᱮᱬᱟ ᱠᱟᱜ ᱠᱷᱟᱱ ᱛᱚ ᱱᱤᱛᱚᱜ ᱵᱟᱝ ᱜᱟᱱᱚᱜ ᱠᱟᱱᱟ ᱟᱨᱻ ᱡᱷᱚᱛᱚ ᱜᱮ ᱢᱟᱱᱮ ᱟᱵᱚ ᱢᱟᱱᱮ ᱮᱸ ᱮᱸᱻ ᱡᱚᱛᱚᱜ ᱜᱮ ᱢᱟᱱᱮ ᱟᱵᱚ ᱱᱤᱛᱚᱜ ᱡᱚᱛᱚ ᱠᱚ ᱞᱟᱛᱟᱨ ᱢᱮᱫ ᱛᱮᱜᱮ ᱠᱚ ᱠᱚᱭᱚᱜ ᱮᱫ ᱵᱚᱱᱟ᱾ ᱡᱷᱚᱛᱚ ᱢᱟᱱᱮ ᱠᱚ ᱫᱟᱵᱟᱣ ᱥᱟᱱᱟᱭᱮᱫ ᱵᱚᱱᱟ ᱟᱫᱚ ᱟᱵᱚ ᱡᱩᱫᱤ ᱟᱵᱚ ᱡᱩᱫᱤ ᱵᱟᱵᱚ ᱥᱤᱠ ᱥᱤᱠᱷᱱᱟᱹᱛ ᱚᱜᱼᱟ ᱛᱟᱦᱚᱞᱮ ᱟᱵᱚ ᱢᱟᱱᱮ ᱛᱟᱭᱱᱚᱢ ᱛᱮ ᱵᱟᱵᱚ ᱞᱟᱹᱭ ᱛᱤᱭᱳᱜ ᱫᱟᱲᱮᱭᱟᱜᱼᱟ ᱡᱮ ᱵᱟᱝ ᱚᱠᱟ ᱴᱟᱜ ᱫᱟᱢᱟᱱ ᱠᱟᱛᱷᱟ ᱠᱟᱱᱟ᱾
ᱮᱠᱟᱞ ᱛᱮ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱠᱟᱨᱚᱱ ᱢᱟᱱᱮ ᱞᱟᱦᱟ ᱛᱮᱫᱚ ᱛᱟᱸᱦᱮ ᱞᱮᱱᱟ ᱡᱮ ᱟᱨ ᱤᱭᱟᱹ ᱡᱟᱸᱦᱟ ᱠᱚ ᱢᱮᱛᱟᱜ ᱠᱟᱱᱟ ᱟᱜᱼᱥᱟᱨ ᱠᱟᱹ ᱥᱮ ᱛᱟᱨᱣᱟᱲᱤ ᱚᱱᱟ ᱠᱚ ᱦᱟᱛᱮᱫ ᱜᱮ ᱟᱵᱚ ᱵᱚ ᱞᱟᱹᱲᱦᱟᱹᱭ ᱞᱮᱫᱟ ᱦᱮᱸ ᱵᱟᱝ᱾ ᱟᱵᱚᱣᱟᱜ ᱦᱚᱸᱠ ᱟᱹᱭᱫᱟᱹᱨ ᱞᱟᱹᱜᱤᱫ ᱮᱠᱷᱟᱱ ᱱᱟᱦᱟᱜ ᱫᱤᱱ ᱨᱮᱫᱚ ᱚᱱᱠᱟ ᱞᱮᱠᱟ ᱫᱚ ᱵᱟᱝ ᱜᱟᱱᱚᱜᱼᱟ ᱱᱟᱦᱟᱜ ᱫᱤᱱ ᱨᱮᱫᱚ ᱟᱹᱰᱤ ᱠᱤᱪᱷᱩ ᱟᱹᱨᱩ ᱯᱷᱮᱨᱟᱣ ᱠᱟᱱᱟ ᱦᱮᱸ ᱵᱟᱝ ᱛᱚ ᱚᱱᱟ ᱞᱟᱹᱜᱤᱫ ᱞᱟᱜᱟᱣ ᱵᱚᱱᱟ ᱟᱵᱚ ᱦᱟᱸ ᱟᱵᱚᱣᱟᱜ ᱵᱩᱫᱷᱤ ᱫᱟᱲᱮ ᱡᱟᱸᱦᱟ ᱟᱵᱚᱣᱟᱜ ᱠᱚᱞᱚᱢ ᱫᱟᱲᱮ ᱚᱱᱟ ᱱᱤᱛᱚᱜ ᱫᱮᱠᱷᱟᱣ ᱞᱟᱜᱟᱣ ᱵᱚᱱᱟ ᱦᱮᱸ ᱵᱟᱝ
ᱯᱟᱹᱦᱤᱞ ᱫᱚ ᱡᱮᱢᱚᱱ ᱛᱟᱦᱮᱸ ᱠᱟᱱ ᱛᱟᱵᱚᱱᱟ ᱟᱸᱜᱼᱥᱟᱨ ᱠᱟᱹᱯᱤ ᱴᱟᱢᱟᱠ ᱚᱱᱟ ᱠᱚ ᱟᱨ ᱱᱤᱛᱚᱜ ᱫᱚ ᱦᱩᱭᱩᱜ ᱠᱟᱱ ᱛᱟᱵᱚᱱᱟ ᱠᱚᱞᱚᱢ ᱫᱟᱲᱮ ᱱᱤᱛᱚᱜ ᱫᱚ
ᱟᱫᱚ ᱱᱤᱭᱳ ᱜᱮ ᱵᱟᱰᱟᱭ ᱞᱟᱜᱟᱣ ᱟᱵᱚᱱᱟ ᱵᱟᱝᱠᱷᱟᱱ ᱦᱟᱸᱜ ᱦᱮᱸ ᱱᱟᱦᱟᱜ ᱫᱤᱭᱟᱹ ᱫᱚ ᱧᱮᱞᱚᱜ ᱠᱟᱱᱟ ᱡᱮᱸ ᱞᱮᱠᱟ ᱯᱚᱥᱛᱟ ᱠᱚ᱾ ᱯᱟᱨᱟᱱᱛᱩ ᱦᱚᱭᱛᱚ ᱟᱹᱰᱤ ᱜᱟᱱ ᱜᱮ ᱵᱟᱝ ᱠᱚ ᱵᱟᱲᱟᱭ ᱛᱟᱵᱚᱱᱟ᱾ ᱱᱚᱣᱟ ᱱᱟᱜᱟᱢ ᱠᱚ ᱚᱞᱚᱜ ᱯᱟᱲᱦᱟᱣ ᱜᱮ ᱛᱚᱵᱮ ᱠᱚ ᱵᱩᱡᱟᱹᱣ ᱟ ᱡᱮ ᱦᱮᱸ ᱥᱟᱹᱨᱤ ᱟᱫᱚ ᱪᱮᱞᱮ ᱠᱟᱱᱟ ᱵᱚᱱ ᱪᱮᱫᱠᱟ ᱠᱷᱚᱱᱟᱜ ᱪᱮᱫᱠᱟ ᱵᱚᱱ ᱦᱮᱡ ᱱᱟ ᱦᱮᱸ ᱛᱚ᱾ ᱡᱟᱦᱟᱸᱭᱮ ᱚᱞᱚᱜ ᱯᱟᱲᱦᱟᱜ ᱠᱟᱱ ᱫᱚ ᱩᱱᱠᱩ ᱱᱤᱦᱟᱹᱛᱤᱭᱟᱹ ᱠᱚ ᱵᱟᱲᱟᱭᱟ ᱱᱚᱣᱟ ᱵᱟᱠᱷᱨᱟ ᱛᱮ ᱮᱱᱛᱮ ᱤᱱᱠᱟᱹ ᱨᱮᱦᱚᱸ ᱚᱠᱟ ᱱᱟᱜᱟᱢ ᱨᱮᱱᱟᱜ ᱡᱟᱦᱟᱸ ᱠᱟᱛᱷᱟ ᱠᱚ ᱠᱤᱱᱛᱩ ᱚᱱᱟ ᱱᱟᱜᱟᱢ ᱨᱮ ᱚᱱᱠᱟ ᱵᱟᱠᱚ ᱚᱞ ᱨᱟᱠᱟᱵ ᱠᱟᱫᱟ᱾ ᱥᱮ ᱪᱮᱫ ᱮᱢ ᱞᱟᱹᱭ-ᱟ?
ᱦᱚᱭ᱾ ᱵᱟᱝ ᱜᱮ ᱟᱵᱚ ᱡᱩᱫᱤ ᱵᱚᱱ ᱚᱱᱠᱟ ᱦᱮᱸ ᱟᱹᱰᱤ ᱵᱷᱟᱜᱤ ᱵᱷᱟᱜᱤ ᱯᱩᱛᱷᱤ ᱠᱚ ᱢᱮᱱᱟᱜᱼᱟ ᱟᱵᱚ ᱢᱟᱱᱮ ᱡᱷᱚᱛᱚ ᱯᱩᱛᱷᱤ ᱠᱚ ᱡᱩᱫᱤ ᱵᱮᱥ ᱴᱷᱤᱠ ᱵᱚ ᱯᱟᱲᱦᱟᱣ ᱫᱟᱲᱮᱭᱟᱜᱼᱟ ᱛᱟᱦᱚᱞᱮ ᱟᱹᱰᱤ ᱟᱵᱚᱣᱟᱜ ᱟᱵᱚᱣᱟᱜ ᱦᱚᱸ ᱱᱟᱜᱟᱢ ᱨᱮᱱᱟᱜ ᱟᱹᱰᱤᱜᱟᱱ ᱟᱸ ᱚᱞ ᱢᱮᱱᱟᱜᱼᱟ ᱯᱚᱸᱱᱰᱤᱛ ᱨᱚᱜᱷᱩᱱᱟᱛᱷᱼᱟᱜ ᱟᱹᱞᱤᱧ ᱞᱤᱧ ᱯᱟᱲᱦᱟᱣ ᱠᱟᱫᱟᱞᱤᱧ
ᱟᱪᱪᱷᱟ ᱟᱪᱪᱷᱟ ᱢᱟᱱᱮ ᱦᱮᱸ ᱚᱱᱟ ᱢᱟ ᱠᱟᱛᱷᱟ ᱠᱟᱱ ᱜᱮ ᱚᱱᱟ ᱵᱟᱫ ᱛᱮ ᱡᱟᱦᱟᱸ ᱠᱚ ᱢᱮᱱᱟᱜ ᱠᱟᱫᱟ᱾ ᱡᱩᱫᱤ ᱵᱤᱱ ᱢᱮᱱᱟ ᱟᱵᱚᱣᱟᱜ ᱦᱟᱸ ᱱᱟᱜᱟᱢ ᱨᱮᱱᱟᱜ ᱠᱟᱛᱷᱟ ᱠᱚ᱾ ᱚᱱᱟ ᱠᱚᱫᱚ ᱡᱟᱸᱦᱟ ᱵᱤᱨ ᱵᱟᱱᱴᱟ ᱠᱚᱣᱟᱜ ᱥᱟᱶᱛᱮ ᱟᱨᱚ ᱮᱢ ᱛᱮᱱᱟᱜ ᱠᱟᱛᱷᱟ ᱠᱚ ᱠᱤᱱᱛᱩ ᱩᱴᱤ ᱩᱴᱤ ᱚᱸᱰᱮ ᱵᱟᱹᱱᱩᱜ ᱟᱠᱟᱫᱟ᱾ ᱦᱮᱸ ᱥᱮ ᱛᱤᱨᱮᱢ ᱧᱮᱞᱟ ᱛᱚ ᱟᱯᱱᱟᱨ ᱠᱚᱦᱚᱸ ᱚᱱᱠᱟ ᱫᱚ ᱯᱟᱲᱦᱟᱣ ᱫᱚ ᱦᱩᱭ ᱠᱟᱱ ᱜᱮᱭᱟ ᱮᱱᱛᱮ᱾ ᱢᱟᱱᱮ ᱮᱱ ᱨᱮᱦᱚᱸ ᱢᱚᱱᱮ ᱵᱟᱝ ᱥᱚᱱᱛᱩᱥᱴᱚ ᱠᱟᱱᱟ ᱡᱟᱹᱱᱤᱡ ᱪᱚᱝ ᱚᱠᱟ ᱨᱮᱪᱚ ᱠᱚ ᱠᱷᱟᱢᱛᱤᱭ ᱠᱟᱜ-ᱟ᱾ ᱟᱫᱚ ᱧᱮᱞᱢᱮ ᱱᱤᱡᱮᱨᱟᱜ ᱱᱟᱜᱟᱢ ᱫᱚ ᱱᱤᱡᱮᱢ ᱚᱞᱟ ᱛᱚᱵᱩᱱᱟ ᱥᱮ ᱚᱱᱟ ᱫᱚ ᱥᱚᱴᱷᱤᱠ ᱧᱚᱜ ᱮᱢ ᱚᱞᱟ ᱦᱮᱸ ᱵᱟᱝ ᱟᱫᱚ ᱚᱱᱟ ᱫᱚ ᱮᱴᱟᱜ ᱮᱴᱟᱜ ᱠᱟᱛᱷᱟ ᱠᱚᱨᱮ ᱡᱩᱫᱤ ᱠᱚ ᱚᱞᱟ ᱩᱱᱤ ᱫᱚ ᱪᱤᱠᱟᱛᱮ ᱥᱚᱴᱷᱤᱠ ᱮ ᱚᱞ ᱛᱟᱢᱟ᱾ ᱦᱮᱸ ᱵᱟᱝ? ᱞᱮᱭᱟᱭ ᱦᱟᱸᱰᱮ ᱫᱚ ᱡᱩᱫᱤ ᱢᱟᱱᱮ ᱫᱤᱠ ᱞᱮᱠᱟ ᱡᱩᱫᱤᱧ ᱚᱞᱟ ᱦᱟᱸ ᱞᱮᱭᱟᱭ ᱦᱮᱸ ᱱᱚᱝᱠᱟ ᱦᱩᱭ ᱞᱮᱱᱟ᱾ ᱮᱸ ᱱᱩᱱᱟᱹᱜ ᱜᱟᱱ ᱦᱚᱲ ᱠᱚ ᱦᱮᱡ ᱞᱮᱱᱟ ᱚᱸᱰᱮ ᱱᱩᱱᱟᱹᱜᱟᱱ ᱡᱟᱭᱜᱟ ᱨᱮ ᱚᱸᱰᱮ ᱢᱤᱫ ᱦᱚᱲᱟᱜ ᱧᱩᱛᱩᱢᱼᱮ ᱞᱟᱹᱭ ᱜᱚᱫ ᱠᱟᱫᱟᱭ ᱡᱟᱦᱟᱱᱟᱜ ᱞᱤᱧ ᱞᱟᱹᱭᱼᱟ ᱠᱟᱨᱚᱱ ᱱᱚᱱᱠᱟ ᱜᱮᱥᱮ ᱮᱴᱟᱜ ᱦᱚᱲ ᱡᱩᱫᱤ ᱟᱢᱟᱜ ᱱᱤᱡᱮᱨᱟᱜ ᱱᱟᱜᱟᱢᱼᱮ ᱚᱞᱟᱭ ᱩᱱᱤ ᱫᱚᱼᱼ ᱦᱚᱲ ᱴᱷᱮᱱ ᱠᱷᱚᱱᱟᱜᱼᱮ ᱟᱸᱡᱚᱢ ᱠᱟᱫᱼᱟᱭ ᱟᱨ ᱟᱢ ᱫᱚ ᱥᱟᱱᱟᱢ ᱫᱟᱛᱛᱟᱢ ᱠᱷᱚᱱᱟᱜ ᱮᱢ ᱵᱩᱡᱷᱟᱹᱣ ᱠᱟᱸ ᱟᱸ ᱛᱟᱦᱚᱞᱮ ᱠᱤᱪᱷᱩ ᱫᱚ ᱵᱷᱮᱜᱟᱨ ᱫᱚ ᱧᱮᱞᱚᱜ ᱜᱮᱭᱟ᱾ ᱦᱮᱸ ᱵᱟᱝ?
ᱦᱮᱸ ᱦᱮᱸ ᱵᱷᱮᱜᱟᱨ ᱧᱮᱞᱚᱜ ᱜᱮᱭᱟ᱾
ᱦᱚᱸ ᱟᱹᱱᱠᱟᱜᱮ᱾
ᱟᱫᱚ ᱜᱚᱢᱠᱮ